ᱦᱮᱞᱳ ᱜᱚᱝᱠᱮ ᱟᱸᱡᱚᱢᱚᱜ ᱠᱟᱱᱟ?
ᱦᱩᱸ ᱟᱸᱡᱚᱢᱚᱜ ᱠᱟᱱᱟ᱾
ᱜᱚᱝᱠᱮ ᱮᱸᱰᱮ ᱠᱷᱟᱱ ᱪᱮᱜ ᱠᱚᱵᱮᱱ ᱪᱤᱠᱟᱹᱭ ᱮᱫᱟ?
ᱦᱳᱭ ᱛᱚ ᱜᱚᱝᱠᱮ ᱪᱟᱥ ᱵᱟᱥ ᱟᱨ ᱵᱟᱠᱷᱟᱡ ᱢᱤᱱᱟᱹᱧᱟ ᱪᱟᱥ ᱵᱟᱥ ᱠᱚ ᱠᱚᱲᱦᱟᱣ ᱦᱩᱭᱩᱜ ᱠᱟᱱᱟ
ᱦᱩᱸ ᱟᱹᱰᱤ ᱠᱟᱡᱟᱠ ᱜᱮ ᱦᱳᱭᱳᱜ ᱠᱟᱱᱟ ᱮᱸᱰᱮ ᱠᱷᱟᱱ ᱞᱤᱧ ᱞᱟᱹᱭᱫᱟ ᱪᱟᱥ ᱛᱮ ᱛᱟᱞᱦᱮ᱾
ᱪᱟᱥ ᱵᱟᱥ ᱵᱚᱞᱛᱮ ᱫᱚ ᱟᱯᱮ ᱥᱮᱱ ᱫᱚ ᱵᱤᱨ ᱫᱤᱥᱚᱢ ᱠᱟᱱᱟ᱾ ᱟᱞᱮ ᱥᱮᱜ ᱠᱟᱴᱤᱡ ᱞᱮᱴ ᱧᱚᱜ ᱛᱮᱠᱮ ᱫᱟᱜ ᱮᱫᱟᱭ ᱟᱫᱚ ᱪᱟᱥ ᱵᱟᱥ ᱠᱚᱫᱚ ᱟᱞᱮ ᱥᱮᱜ ᱫᱚ ᱞᱮᱴᱚᱜ ᱜᱮᱭᱟ ᱠᱟᱹᱡ ᱫᱚ, ᱪᱟᱥ ᱞᱮᱴ ᱧᱚᱜ ᱛᱮ ᱪᱟᱸ ᱟᱭ ᱛᱚ᱾
ᱦᱩᱸ
ᱜᱚᱝᱠᱮ ᱛᱤᱱ ᱫᱷᱟᱣ ᱯᱮ ᱪᱟᱥ ᱜᱮᱭᱟ?
ᱢᱤᱫ ᱫᱷᱟᱣ ᱪᱟᱥᱟ᱾
ᱦᱩᱸ ᱢᱤᱫ ᱫᱷᱟᱣ ᱜᱮ᱾ ᱦᱩᱸ᱾ ᱚᱹ ᱜᱚᱝᱠᱮ ᱞᱤᱧ ᱞᱟᱹᱭᱮᱫᱟ ᱢᱟᱱᱮ ᱟᱯᱮᱥᱮᱜ ᱪᱟᱥ ᱨᱮᱱᱟᱜ ᱥᱩᱡᱳᱜᱽ ᱥᱩᱵᱤᱫᱷᱟ ᱫᱚ ᱚᱠᱟ ᱞᱮᱠᱟ?
ᱟᱞᱮ ᱥᱮᱜ ᱢᱟᱛᱚ ᱪᱟᱥ ᱞᱟᱹᱜᱤᱫ ᱛᱮ ᱠᱮᱱᱮᱞ ᱦᱚᱸ ᱵᱟᱱᱩᱜ-ᱟ ᱥᱮ ᱥᱮᱞᱳ ᱦᱚᱸ ᱵᱟᱹᱱᱩᱜ-ᱟ᱾ ᱟᱫᱚ ᱡᱟᱦᱟᱸ ᱞᱮ ᱫᱟᱜ ᱡᱟᱦᱟᱸ ᱞᱮ ᱪᱟᱥ ᱵᱟᱥ ᱜᱮ ᱡᱟᱞᱮ ᱪᱟᱥᱟ ᱜᱮᱭᱟ ᱥᱮᱨᱢᱟ ᱫᱟᱜ ᱯᱷᱚᱨᱥᱟ ᱛᱮᱜᱮ ᱞᱮ ᱪᱟᱥ ᱜᱮᱭᱟ ᱟᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥ ᱜᱮᱭᱟ ᱚᱱᱟ ᱠᱷᱟᱹᱛᱤᱨ ᱛᱮ᱾
ᱦᱩᱸ ᱟ ᱚᱝᱠᱮ ᱚᱱᱠᱟ ᱞᱮᱠᱟ ᱢᱟᱱᱮ ᱜᱟᱰᱟ ᱠᱚᱫᱚ ᱵᱟᱹᱱᱩᱜ, ᱜᱟᱰᱟ ᱯᱩᱠᱷᱨᱤ ᱠᱚ?
ᱟ ᱜᱟᱰᱟ ᱯᱷᱠᱨᱤ ᱠᱚᱫᱚ ᱵᱟᱹᱱᱩᱜ-ᱟ ᱚᱱᱠᱟ ᱫᱚ ᱢᱮᱱᱟᱜ ᱫᱚ ᱢᱮᱱᱟᱜ-ᱟ ᱟᱫᱚ ᱡᱟᱦᱟᱸᱭ ᱠᱚᱣᱟᱜ ᱟᱹᱣ ᱜᱟᱹᱰᱭᱟᱹ ᱠᱚ ᱢᱮᱱᱟᱜ-ᱟ ᱥᱮ ᱯᱩᱠᱷᱨᱤ ᱠᱚ ᱢᱮᱱᱟᱜ-ᱟ ᱟᱫᱚ ᱩᱱᱠᱩ ᱫᱚ, ᱥᱚᱵᱽᱡᱤ ᱠᱚᱠᱚ ᱪᱟᱥ ᱜᱮᱭᱟ ᱚᱱᱠᱟ ᱦᱳᱲᱳ ᱫᱚ ᱵᱟᱠᱚ ᱪᱟᱥᱟ᱾
ᱦᱩᱸ᱾ ᱟ ᱜᱚᱝᱠᱮ ᱛᱟᱦᱚᱞᱮ ᱟᱯᱮᱥᱮᱜ ᱡᱟᱦᱟᱸ ᱥᱚᱵᱽᱡᱤ ᱠᱚ ᱪᱟᱥ ᱦᱩᱭᱩᱜ ᱛᱟᱦᱮᱸᱜ ᱢᱟᱱᱮ ᱚᱱᱟ ᱫᱚ ᱥᱩᱫᱷᱩ ᱚᱲᱟᱜ ᱵᱟᱵᱚᱛ ᱥᱮ ᱵᱟᱡᱟᱨ ᱨᱮ ᱟᱠᱷᱨᱤᱧ ᱵᱟᱵᱚᱫ ᱛᱟ᱾
ᱦᱳᱭ ᱟᱞᱮ ᱥᱮᱜ ᱫᱚ ᱪᱮᱜᱠᱟ ᱠᱚ ᱪᱟᱥᱟ ᱢᱟᱱᱮ ᱥᱩᱫᱷᱩ ᱚᱲᱟᱜ ᱞᱟᱹᱜᱤᱫ ᱫᱚ ᱵᱟᱝ ᱾ ᱵᱟᱡᱟᱨ ᱨᱮ ᱠᱤᱝᱵᱟ ᱦᱟᱴ ᱠᱚᱨᱮ ᱠᱚ ᱟᱠᱷᱨᱤᱧ ᱵᱟᱲᱟᱭᱟ ᱚᱱᱟ ᱠᱚ ᱥᱚᱵᱽᱡᱤ ᱾ ᱢᱟᱱᱮ ᱵᱮᱥᱤᱨ ᱵᱷᱟᱜᱽ ᱫᱚ ᱟ ᱟᱹᱠᱷᱨᱤᱧ ᱞᱟᱹᱜᱤᱫ ᱜᱮᱠᱚ ᱪᱟᱥ ᱟᱞᱮ ᱥᱮᱫ ᱫᱚ ᱥᱮ ᱪᱟᱥ ᱟᱞᱮ ᱾
ᱦᱮᱸ ᱢᱟᱱᱮ ᱪᱟᱥ ᱫᱚ ᱦᱩᱭᱩᱜ ᱛᱟᱦᱮᱱ ᱜᱮᱭᱟ ᱢᱟᱱᱮ ᱥᱚᱵᱽᱡᱤ ᱠᱚ ᱪᱟᱥ ᱾
ᱦᱳᱭ ᱦᱳᱭ ᱥᱚᱵᱽᱡᱤ ᱠᱚ ᱪᱟᱥᱟ ᱟᱯᱮ ᱥᱮᱫ ᱫᱚ ᱪᱮᱫ? ᱠᱟ ᱨᱚᱦᱚᱭ ᱵᱟᱲᱟ ᱠᱚ ᱪᱮᱫ ᱠᱟ ᱵᱟᱲᱟᱭ ᱫᱟᱯᱮ ᱥᱮ ᱵᱟᱝ?
ᱦᱩᱸ ᱜᱚᱝᱠᱮ ᱟᱞᱮᱥᱮᱫ ᱫᱚ ᱚᱱᱠᱟ ᱞᱮᱠᱟ ᱫᱚ ᱵᱟᱝ ᱦᱩᱭᱩᱜ ᱠᱟᱱᱟ ᱮᱸᱰᱮᱠᱷᱟᱱ ᱾ ᱚᱣᱟ ᱥᱚᱵᱽᱡᱤ ᱠᱚ ᱚᱲᱟᱜ ᱨᱮ ᱞᱟᱹᱜᱤᱫ ᱜᱮ ᱪᱟᱥ ᱦᱩᱭᱩᱜ ᱛᱟᱦᱮᱸᱫ ᱵᱟᱡᱟᱨ ᱨᱮ ᱟᱹᱠᱷᱨᱤᱧ ᱵᱟᱠᱷᱨᱟ ᱫᱚ ᱵᱟᱞᱮ ᱪᱟᱥ ᱛᱟᱦᱮᱸᱫ ᱾ ᱟᱨ ᱪᱟᱥ ᱠᱚᱦᱚᱸ ᱱᱮᱥ ᱫᱚ ᱚᱱᱠᱟ ᱞᱮᱠᱟ ᱫᱚ ᱵᱟᱝ ᱦᱩᱭ ᱠᱟᱱᱟ ᱟᱫᱚ ᱮᱸᱰᱮᱠᱷᱟᱱᱼᱼ ᱥᱚᱵᱽᱡᱤ ᱠᱩ ᱜᱮ ᱪᱟᱥ ᱵᱟᱲᱟ ᱦᱩᱭ ᱠᱟᱱᱟ ᱾
ᱟᱪᱪᱷᱟ ᱱᱚᱝᱠᱟᱱ ᱵᱮᱯᱟᱨ ᱠᱟᱱᱟ ᱾ ᱟᱯᱮ ᱥᱮᱫ ᱫᱚ ᱪᱮᱫ ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ?
ᱜᱚᱝᱠᱮ ᱟᱞᱮᱥᱮᱫ ᱫᱚ ᱱᱚᱛᱮ ᱫᱚ ᱪᱮᱫ ᱞᱮᱠᱟᱞᱤᱧ ᱞᱟᱭᱱᱟ ᱵᱤᱨ ᱫᱤᱥᱚᱢ ᱜᱮᱻ
ᱟᱪᱪᱷᱟ ᱟᱯᱮ ᱫᱚ ᱛᱤᱱ ᱫᱷᱟᱣ ᱯᱮ ᱪᱟᱥ ᱜᱮᱭᱟ?
ᱟᱞᱮ ᱫᱚ ᱜᱚᱝᱠᱮ ᱢᱤᱫ ᱫᱷᱟᱣ ᱜᱮᱞᱮ ᱪᱟᱥ ᱛᱟᱦᱮᱸᱜ ᱚᱱᱠᱟ ᱞᱮᱠᱟ ᱫᱚ᱾ ᱢᱟᱱᱮ ᱵᱤᱨ ᱠᱷᱚᱡ ᱦᱚᱸ ᱟᱹᱰᱤᱞᱮ ᱯᱷᱟᱨᱟᱠ ᱧᱚᱜ ᱜᱮᱭᱟ ᱢᱟᱱᱮ ᱵᱤᱨ ᱥᱳᱨ ᱦᱚᱸ ᱵᱟᱝ᱾ ᱚᱱᱠᱟ ᱞᱮᱠᱟ ᱟᱞᱮ ᱫᱚ ᱪᱮᱛᱟᱱ ᱫᱤᱥᱚᱢ ᱜᱮᱢ ᱢᱮᱱ ᱦᱚᱪᱚ ᱫᱟᱲᱮᱭᱟᱜᱼᱟ ᱮᱸᱱᱮᱠᱷᱟᱱ ᱾
ᱟᱪᱪᱷᱟ᱾
ᱜᱚᱝᱠᱮ ᱞᱤᱧ ᱞᱟᱹᱭᱫᱟ ᱟᱯᱮ ᱥᱮᱫ ᱫᱚ ᱢᱟᱱᱮ ᱵᱤᱨ ᱠᱚᱫᱚ ᱢᱮᱱᱟᱜ ᱟᱥᱮ ᱵᱟᱝ ᱛᱟᱦᱚᱞᱮ ᱵᱤᱨ ᱵᱩᱨᱩ ᱠᱚ?
ᱚ ᱵᱤᱨ ᱨᱮᱫᱚ ᱢᱮᱱᱟᱜᱼᱟ ᱟᱫᱚ ᱟᱞᱮᱻ ᱟᱞᱮ ᱥᱮᱫ ᱠᱷᱚᱱ ᱫᱚ ᱵᱤᱨ ᱫᱚ ᱦᱟᱞᱠᱟ ᱥᱟᱺᱜᱤᱧ ᱧᱚᱜ ᱜᱮᱭᱟ ᱟᱫᱚᱼᱼ ᱵᱤᱨ ᱵᱚᱞᱛᱮ ᱜᱮᱞᱮ ᱵᱤᱥᱤ ᱫᱟᱨᱮ ᱠᱚᱫᱚ ᱵᱟᱹᱱᱩᱜᱼᱟ ᱟᱞᱮᱭᱟᱜ ᱵᱤᱨ ᱨᱮᱫᱚ ᱪᱷᱳᱴᱚ ᱠᱷᱟᱴᱳ ᱵᱤᱨ ᱠᱟᱱᱟ ᱾
ᱦᱩᱸ᱾ ᱜᱚᱝᱠᱮ ᱚᱱᱠᱟᱱᱟᱜ ᱡᱚᱢᱟᱜ ᱫᱟᱨᱮ ᱠᱚᱨᱮᱱᱟᱜ ᱧᱩᱛᱩᱢ ᱚᱱᱟ ᱠᱚᱨᱮ ᱢᱮᱱᱟᱜᱼᱟ ᱟᱥᱮ ᱵᱟᱹᱱᱩᱜᱼᱟ ᱛᱟᱦᱞᱮ?
ᱚᱱᱠᱟ ᱧᱟᱢ ᱵᱚᱞᱛᱮ ᱢᱟᱛᱠᱚᱢ ᱧᱟᱢᱚᱜ ᱜᱮᱭᱟ ᱟᱨᱻ ᱛᱮᱨᱮᱞ ᱵᱮᱞᱮ ᱠᱚ ᱦᱚᱸᱜᱼ ᱚᱱᱟ ᱠᱚ ᱧᱟᱢᱚᱜ ᱜᱮᱭᱟ ᱛᱮᱨᱮᱞ ᱵᱮᱞᱮ ᱛᱟᱨᱚᱵ ᱵᱮᱞᱮ ᱠᱚ ᱦᱚᱸᱜᱼ ᱚᱱᱟ ᱠᱚ ᱧᱟᱢᱚᱜ ᱜᱮᱭᱟ ᱟᱞᱮᱭᱟᱜ ᱵᱤᱨ ᱨᱮᱫᱚ ᱾
ᱚ ᱟᱨ ᱚᱱᱟ ᱡᱟᱦᱟᱸᱠᱚ ᱢᱮᱛᱟᱸ ᱛᱟᱦᱮᱸᱫ ᱠᱟᱡᱩ ᱵᱟᱫᱟᱢ ᱫᱟᱨᱮ, ᱚᱱᱠᱟ ᱞᱮᱠᱟᱱᱟᱜ ᱾
ᱵᱟᱝ ᱵᱟᱝ ᱟᱞᱮ ᱟᱞᱮᱭᱟᱜ ᱵᱤᱨ ᱨᱮᱫᱚ ᱠᱟᱡᱩ ᱵᱟᱫᱟᱢ ᱠᱚᱫᱚ ᱵᱟᱝ ᱧᱟᱢᱚᱜᱼᱟ᱾ ᱥᱚᱥᱚ ᱧᱟᱢᱚᱜ-ᱟ ᱟᱞᱮᱭᱟᱜ ᱵᱤᱨ ᱨᱮ ᱾
ᱚ᱾ ᱜᱚᱢᱠᱮ ᱚᱱᱟ ᱥᱚᱥᱚ ᱫᱚ ᱚᱠᱟᱞᱮᱠᱟ ᱢᱟᱱᱮᱼᱼ ᱚᱱᱟ ᱫᱚ ᱚᱱᱠᱟ ᱞᱮᱠᱟᱜᱮ ᱧᱮᱞᱛᱮ ᱚᱱᱟ ᱠᱟᱡᱩ ᱵᱟᱫᱟᱢ ᱫᱟᱨᱮᱞᱮᱠᱟᱜᱮ ᱧᱮᱞ ᱥᱮ ᱡᱩᱫᱟᱹᱼᱼ ᱠᱟᱹᱴᱤᱡ ᱟᱞᱟᱫᱟ ᱜᱮᱭᱟ ᱚᱱᱟ ᱫᱚ ᱾
ᱮᱠᱫᱚᱢ ᱚᱱᱮᱠᱴᱟ ᱥᱚᱥᱚᱫᱚ ᱠᱟᱡᱩ ᱵᱟᱫᱟᱢ ᱞᱮᱠᱟ ᱜᱮ ᱧᱮᱞᱚᱜᱼᱟ᱾ ᱥᱮᱢ ᱴᱩ ᱥᱮᱢ ᱠᱟᱡᱩ ᱵᱟᱫᱟᱢ ᱞᱮᱠᱟᱜᱮ ᱧᱮᱞᱚᱜᱼᱟ ᱟᱫᱚ ᱚᱱᱟ ᱠᱷᱚᱱ ᱫᱚ ᱦᱟᱞᱠᱟ ᱟᱞᱟᱫᱟ ᱧᱚᱜ ᱜᱮᱭᱟ᱾
ᱚᱻ ᱠᱟᱹᱴᱤᱡ ᱡᱩᱫᱟᱹ ᱧᱚᱜ ᱜᱮᱭᱟ᱾
ᱦᱳᱭ᱾
ᱦᱩᱸ ᱟᱨ ᱜᱚᱝᱠᱮ ᱚᱱᱮ ᱠᱚ ᱞᱟᱹᱭ ᱫᱟ ᱢᱮᱱ ᱛᱟᱦᱮᱱᱟᱠᱚ ᱟᱨᱠᱤᱼᱼ ᱵᱤᱨ ᱠᱚᱨᱮ ᱠᱤᱛᱟᱹ ᱠᱷᱤᱡᱩᱨ ᱠᱚ ᱧᱟᱢᱚᱜ ᱛᱟᱦᱮᱸᱫ ᱚᱱᱟ ᱫᱚ ᱟᱯᱮᱥᱮᱫ ᱢᱮᱱᱟᱜ ᱟᱥᱮ ᱵᱟᱝ ᱛᱟᱦᱚᱞᱮ?
ᱦᱮᱸ ᱜᱚᱝᱠᱮ ᱠᱤᱛᱟᱹ ᱠᱷᱤᱡᱩᱨ ᱫᱚ ᱟᱞᱮ ᱥᱮᱫ ᱢᱮᱱᱟᱜ ᱫᱚ ᱢᱮᱱᱟᱜᱼᱟ ᱠᱤᱱᱛᱩ, ᱛᱮᱦᱤᱧ ᱜᱟᱯᱟ ᱫᱚ ᱟᱹᱰᱤ ᱠᱚᱢ ᱧᱟᱢᱚᱜᱼᱟ ᱫᱟᱨᱮ ᱠᱚ ᱟᱫᱚᱼᱼ ᱵᱤᱞᱩᱯᱛᱚᱜ ᱠᱟᱱᱟ ᱵᱟᱹᱭ ᱵᱟᱹᱭᱛᱮ ᱚᱱᱟ ᱠᱚ ᱫᱟᱨᱮ ᱠᱚᱫᱚ ᱾
ᱦᱩᱸᱻ ᱜᱚᱝᱠᱮ ᱚᱱᱟᱫᱚ ᱟᱹᱞᱤᱧ ᱦᱚᱸ ᱵᱟᱹᱞᱤᱧ ᱧᱮᱞ ᱠᱟᱫᱟ ᱚᱱᱟ ᱫᱚ ᱟᱹᱞᱤᱧ ᱫᱚᱞᱤᱧ ᱟᱸᱡᱚᱢ ᱠᱟᱫᱟ ᱮᱸᱰᱮᱠᱷᱟᱱ ᱚᱱᱟᱼᱼ ᱠᱤᱛᱟᱹ ᱠᱷᱤᱡᱩᱨ ᱫᱚ ᱢᱟᱱᱮ ᱛᱤᱱᱟᱹᱜ ᱞᱟᱹᱴᱷᱩ ᱞᱟᱹᱴᱷᱩ ᱫᱟᱨᱮ ᱛᱟᱦᱮᱸᱜ?
ᱟᱻ ᱚᱱᱟ ᱠᱤᱛᱟᱹ ᱠᱷᱤᱡᱩᱨ ᱫᱚ ᱵᱮᱥᱤ ᱞᱟᱹᱴᱩ ᱫᱚ ᱵᱟᱝ ᱦᱟᱨᱟᱜᱼᱟ᱾ ᱟᱵᱚᱣᱟᱜ ᱰᱟᱸᱰᱟ ᱠᱚᱛᱟ ᱩᱱᱟᱹᱜ ᱜᱟᱱ ᱦᱟᱨᱟᱜᱼᱟ᱾ ᱟᱵᱚᱣᱟᱜ ᱪᱮᱫ ᱰᱟᱸᱰᱟ ᱦᱚᱭᱩᱼᱟ᱾ ᱚᱱᱟ ᱠᱷᱚᱱ ᱫᱚ ᱵᱮᱥᱤ ᱵᱟᱝ ᱦᱟᱨᱟᱜᱼᱟ ᱚᱱ ᱚᱝᱠᱟ᱾
ᱦᱩᱸ ᱜᱚᱝᱠᱮ ᱟᱫᱚ ᱚᱱᱟ ᱠᱚ ᱡᱟᱦᱟᱸ ᱠᱚ ᱡᱚᱻ ᱫᱚ ᱚᱱᱟ ᱠᱚᱫᱚ ᱮᱸᱰᱮ ᱠᱷᱟᱱ ᱠᱚ ᱟᱠᱷᱨᱤᱧ ᱛᱟᱦᱮᱸᱱᱟ᱾ ᱥᱮ ᱚᱝᱠᱟ ᱠᱚ ᱡᱚᱢ ᱛᱟᱦᱮᱸᱫ ᱜᱤ?
ᱟᱪᱪᱷᱟ ᱠᱤᱛᱟ ᱠᱷᱤᱪᱩᱨ᱾
ᱦᱩᱸ ᱦᱩᱸ᱾
ᱟᱨ ᱚᱱᱟ ᱠᱤᱛᱟᱹ ᱠᱷᱤᱡᱩᱨ ᱢᱟᱛᱚ ᱡᱟᱦᱟᱸ ᱡᱚᱜᱼᱟ᱾ ᱚᱱᱟ ᱫᱚ ᱟᱹᱰᱤ ᱠᱟᱹᱴᱤᱡ ᱠᱟᱹᱴᱤᱡ ᱜᱮ ᱡᱚᱜᱼᱟ᱾ ᱟᱫᱚ ᱚᱱᱟ ᱫᱚᱻᱻ ᱟᱠᱷᱨᱤᱧ ᱠᱚᱫᱚ ᱵᱟᱠᱚ ᱤᱫᱤᱭᱟ ᱚᱠᱚᱭ ᱦᱚᱸ ᱥᱮ ᱵᱟᱠᱚ ᱟᱠᱷᱨᱤᱧᱟ ᱚᱱᱟ ᱫᱚ ᱠᱟᱨᱚᱱ ᱫᱟᱨᱮ ᱟᱹᱰᱤ ᱠᱚᱢ ᱜᱮᱭᱟ ᱛᱟᱨ ᱩᱯᱚᱨ ᱡᱚ ᱦᱚᱸ ᱠᱟᱹᱴᱤᱡ ᱜᱮᱭᱟ ᱟᱨ ᱵᱤᱥᱤ ᱦᱚᱸ ᱵᱟᱝ ᱡᱚᱜᱼᱟ᱾ ᱟᱫᱚ ᱚᱱᱟ ᱫᱚ ᱟᱨ ᱡᱟᱦᱟᱸᱭ ᱠᱚ ᱵᱤᱨ ᱠᱚᱠᱚ ᱪᱟᱞᱟᱣ ᱵᱟᱲᱟᱜ-ᱟ᱾ ᱩᱝᱠᱩ ᱠᱚ ᱡᱚᱢ ᱜᱮᱭᱟ ᱠᱚ᱾ ᱠᱤᱱᱛᱩ ᱟᱠᱷᱨᱤᱧ ᱠᱚᱫᱚ ᱚᱱᱟ ᱫᱚ ᱵᱟᱝ ᱦᱩᱭᱩᱜ ᱜᱮᱭᱟ᱾ ᱚᱱᱟ ᱠᱷᱤᱠᱤᱛᱟ ᱡᱟᱹᱱᱩᱢ ᱫᱚ᱾
ᱦᱩᱸ᱾ ᱟᱞᱮᱥᱮᱫ ᱢᱟ ᱚᱱᱟ ᱠᱚᱢᱟ ᱮᱠᱟᱞ ᱜᱮ ᱫᱟᱨᱮ ᱠᱚᱫᱚ ᱵᱟᱹᱱᱩᱜᱼᱟ᱾ ᱟᱨ ᱢᱤᱴᱮᱱ ᱞᱤᱧ ᱟᱸᱡᱚᱢ ᱠᱮᱫᱟ ᱚᱱᱟ ᱵᱤᱨ ᱛᱟᱞᱮ ᱚᱱᱟ ᱫᱚ ᱚᱠᱟ ᱞᱮᱠᱟ ᱟᱯᱮᱥᱮᱫ ᱢᱮᱱᱟᱜ ᱟᱥᱮ ᱵᱟᱝ ᱛᱟᱞᱮ?
ᱵᱤᱨ ᱛᱟᱞᱮ? ᱵᱟᱝ ᱜᱚᱢᱠᱮ। ᱟᱞᱮᱥᱮᱫ ᱫᱚ ᱵᱤᱨ ᱛᱟᱞᱮ ᱫᱚ ᱵᱟᱝ ᱧᱟ
ᱦᱩᱸ ᱟᱫᱚ ᱩᱱᱠᱟ ᱞᱤᱧ ᱟᱸᱡᱚᱢ ᱠᱮᱫᱟ, ᱵᱟᱝᱢᱟ ᱵᱤᱫ ᱛᱟᱞᱮ ᱦᱚᱸ ᱢᱮᱱᱟᱜᱼᱟ ᱞᱟᱹᱭᱮᱫ ᱛᱟᱦᱮᱱᱟᱠᱚ ᱥᱮ ᱪᱮᱫ? ᱚᱱᱟ ᱨᱮᱦᱮᱫᱽ ᱠᱚᱫᱚ ᱠᱚ ᱨᱟᱱ ᱛᱟᱦᱮᱫ ᱟᱫᱚ ᱚᱱᱟᱜᱮ ᱵᱟᱹᱞᱤᱧ ᱧᱮᱞ ᱟᱠᱟᱫᱟ ᱟᱹᱞᱤᱧ ᱫᱚ।
ᱵᱟᱝ ᱜᱚᱢᱠᱮ ᱤᱧᱦᱚᱸ ᱵᱤᱨ ᱛᱟᱞᱮ ᱫᱚ, ᱯᱨᱚᱛᱷᱚᱢᱤᱧ ᱟᱸᱡᱚᱢ ᱮᱫᱟ ᱚᱜᱚᱭ ᱟᱢ ᱴᱷᱮᱱ ᱠᱷᱚᱱ ᱜᱮ ᱯᱳᱭᱞᱳᱧ ᱟᱸᱡᱚᱢ ᱫᱟ ᱵᱤᱨ ᱵᱤᱨ ᱛᱟᱞᱤ ᱫᱚ, ᱩᱠᱩᱨ ᱟᱞᱮ ᱥᱮᱫ ᱫᱚ ᱚᱱᱠᱟ ᱫᱚ ᱵᱟᱹᱧ ᱟᱸᱡᱚᱢ ᱵᱟᱲᱟ ᱠᱮᱫᱟ ᱵᱤᱨ ᱛᱟᱞᱮ ᱢᱮᱱᱟᱜᱼᱟ᱾ ᱵᱚᱞᱮ।
ᱦᱩᱸ। ᱮᱸ ᱜᱚᱝᱠᱮ ᱚᱱᱟ ᱡᱟᱦᱟᱸ ᱟᱨ ᱢᱤᱫᱴᱟᱱ ᱠᱚ ᱞᱟᱹᱭ ᱛᱟᱦᱮᱸᱫ ᱢᱮᱱ ᱟᱨ ᱢᱤᱴᱟᱝ ᱢᱮᱱᱟᱜ ᱟᱠᱟᱫᱟ? ᱢᱩᱨᱩᱫ ᱫᱟᱨᱮ ᱵᱮᱱ ᱧᱮᱞ ᱠᱟᱜ ᱜᱮᱭᱟ ᱥᱮ? ᱮᱸ ᱞᱟᱹᱭ ᱛᱟᱦᱮᱜ ᱠᱚ, ᱵᱤᱨ ᱢᱩᱨᱩᱜ ᱦᱚᱸ ᱢᱮᱱᱟᱜ ᱠᱟᱫᱟ ᱥᱮ ᱪᱮᱫ? ᱟᱫᱚ ᱵᱟᱝ ᱧᱟᱢ ᱞᱟᱹᱜᱤᱛᱚᱜᱼᱟ
ᱮᱠᱫᱚᱢ ᱦᱮᱸ ᱡᱟᱦᱟᱸᱢ ᱞᱟᱹᱭ ᱠᱮᱫᱟ ᱵᱤᱨ ᱢᱩᱨᱩᱫ ᱫᱟᱨᱮ ᱦᱮᱸ ᱚᱱᱟᱫᱚ ᱟᱞᱮᱥᱮᱫ ᱵᱷᱟᱜᱮ ᱯᱚᱨᱤᱢᱟᱱ ᱢᱤᱴᱨᱤᱥ ᱯᱚᱨᱤᱢᱟᱱ ᱢᱮᱱᱟᱜᱼᱟ। ᱟᱞᱮ ᱥᱮᱫ ᱚᱱᱟ ᱵᱤᱨ ᱨᱮ ᱵᱷᱟᱜᱮ ᱜᱮ, ᱟᱹᱰᱤ ᱟᱹᱰᱤ ᱟᱹᱰᱤ ᱯᱚᱨᱤᱢᱟᱱ ᱢᱮᱱᱟᱜᱼᱟ ᱡᱮ ᱢᱩᱨᱩᱜ। ᱫᱚᱢᱮ ᱧᱟᱢᱚᱜ ᱜᱮᱭᱟ ᱟᱞᱮ ᱥᱮᱜ ᱚᱱᱟ ᱫᱚ।
ᱜᱚᱢᱠᱮ ᱚᱱᱟ ᱫᱚ ᱚᱠᱟᱞᱮᱠᱟ ᱢᱟᱱᱮ, ᱟᱞᱮᱥᱮᱫ ᱡᱟᱦᱟᱸ ᱢᱩᱨᱩᱫ ᱢᱮᱱᱟᱜ ᱟᱠᱟᱫᱟ ᱚᱱᱟ ᱫᱚ ᱮᱸᱰᱮᱠᱷᱟᱱ ᱚᱝᱠᱟ ᱫᱟᱲᱮ ᱪᱮᱴᱷᱟ ᱪᱮᱴᱷᱟᱮ ᱫᱟᱨᱮᱜ ᱛᱟᱦᱮᱸᱜ ᱟᱨ ᱵᱟᱦᱟᱜᱼᱜ ᱛᱟᱦᱮᱸᱜ ᱟᱨᱟᱜ ᱜᱮ ᱵᱟᱦᱟᱜ ᱛᱟᱦᱮᱸᱫ। ᱟ ᱵᱤᱨᱻ ᱚᱱᱟᱫᱚ ᱚᱠᱟᱞᱮᱠᱟ ᱢᱟᱱᱮ ᱞᱟᱹᱭᱟᱞᱤᱧ ᱢᱮ
ᱵᱚᱞᱛᱮ ᱜᱮᱞᱮ ᱵᱤᱨ ᱢᱩᱨᱩᱜ ᱫᱚ ᱢᱟᱱᱮ ᱵᱮᱥᱤ ᱫᱚ ᱵᱟᱝ ᱦᱟᱨᱟᱜᱼᱟ। ᱠᱟᱹᱴᱤᱡ ᱧᱚᱜ ᱜᱮ ᱦᱩᱭᱩᱜᱼᱟ᱾ ᱚᱱᱟ ᱫᱚ ᱱᱟᱹᱲᱤ ᱧᱚᱜ ᱞᱮᱠᱟ ᱱᱚᱝᱠᱟ ᱱᱟᱹᱲᱤᱜᱼᱟ।
ᱦᱩᱸ ᱜᱚᱝᱠᱮ ᱚᱱᱟ ᱨᱮᱱᱟᱜ ᱫᱚ ᱛᱟᱦᱚᱞᱮ ᱩᱸᱸ ᱡᱚᱵ ᱵᱟᱦᱟᱜ ᱟᱥᱮ ᱵᱟᱝ ᱛᱟᱦᱚᱞᱮ ᱮᱱᱰᱮᱠᱷᱟᱱ?
ᱦᱮᱸ ᱡᱚ ᱵᱟᱦᱟᱜ-ᱟ᱾ ᱡᱚ ᱫᱚ ᱡᱚ ᱵᱟᱦᱟᱜ-ᱟ ᱠᱤᱱᱛᱩ ᱚᱱᱟ ᱫᱚ ᱩᱱᱟᱹᱜ ᱞᱟᱹᱴᱩ ᱫᱚ ᱵᱟᱝ ᱦᱩᱭᱩᱜ ᱜᱮᱭᱟ।
ᱩᱸᱸ ᱜᱚᱝᱠᱮ ᱚᱱᱟ ᱛᱮᱦᱚᱸ ᱠᱚ ᱨᱟᱱ ᱛᱟᱦᱮᱸᱜ ᱥᱮ ᱵᱟᱝ ᱛᱟᱦᱚᱞᱮ?
ᱚᱱᱟ ᱨᱟᱱ ᱫᱚ ᱵᱟᱹᱧ ᱞᱟᱹᱭ ᱫᱟᱲᱮᱭᱟᱜ ᱠᱟᱱᱟ ᱟᱫᱚ ᱨᱟᱱ ᱦᱚᱸᱠᱚ ᱨᱟᱱ ᱫᱟᱲᱮᱭᱟᱜᱼᱟ᱾ ᱟᱫᱚ ᱱᱚᱣᱟ ᱫᱚ ᱴᱷᱤᱠ ᱤᱧ ᱫᱚ ᱵᱟᱹᱧ ᱵᱟᱰᱟᱭᱟ।
ᱦᱩᱸ ᱚᱱᱟ ᱦᱚᱸ ᱱᱟᱯᱟᱭ ᱠᱟᱛᱷᱟ ᱡᱟᱦᱟᱸᱭ ᱡᱟᱦᱟᱸ ᱞᱮᱠᱟᱭ ᱵᱟᱰᱟᱭᱟ ᱟᱨᱠᱤ᱾ ᱟᱨᱚ ᱜᱚᱝᱠᱮ ᱞᱤᱧ ᱞᱟᱹᱭᱮᱫᱟ ᱚᱱᱟ ᱡᱟᱦᱟᱸ ᱛᱟᱞᱮ᱾ ᱢᱟᱱᱮ ᱛᱟᱞᱮ ᱫᱚ ᱟᱯᱮ ᱫᱚ ᱚᱠᱟᱞᱮᱠᱟ ᱵᱷᱟᱵ ᱛᱮᱠᱚ ᱡᱚᱢ ᱡᱚᱢ ᱛᱟᱦᱮᱱᱟᱯ? ᱯᱮ ᱟᱨᱠᱤ ᱚᱱᱟ ᱡᱟᱦᱟᱸ ᱡᱟᱦᱟᱸ ᱞᱟᱹᱴᱩ ᱛᱟᱞᱮ ᱫᱚ?
ᱡᱚᱢ ᱵᱚᱞᱛᱮ ᱪᱮᱫ ᱞᱮᱠᱟ ᱟᱨ ᱛᱟᱞᱮ ᱢᱟᱛᱚ ᱱᱤᱭᱟᱹ ᱥᱤᱡᱤᱱ ᱢᱟᱱᱮ ᱛᱟᱞᱮ ᱥᱤᱡᱤᱱ ᱜᱮ ᱪᱟᱞᱟᱜ ᱠᱟᱱᱟ। ᱛᱮᱦᱤᱧ ᱜᱟᱯᱟ ᱢᱟᱛᱚ ᱵᱚᱨᱥᱟ ᱠᱟᱞ, ᱟ ᱵᱚᱨᱥᱟ ᱠᱟᱞ ᱨᱮᱜᱮᱛᱚ ᱛᱟᱞᱮ ᱫᱚ ᱵᱤᱞᱤᱜ-ᱟ᱾ ᱟᱫᱚ ᱚᱠᱚᱭ ᱪᱮᱫᱠᱟ ᱠᱟᱛᱮ ᱡᱚᱢᱫᱟᱭ ᱛᱟᱞᱮ, ᱚᱠᱚᱭ ᱛᱟᱞᱮ ᱨᱟᱯᱟᱜ ᱠᱟᱛᱮᱜ-ᱮ ᱡᱚᱢᱟ, ᱨᱟᱯᱟᱜ ᱠᱟᱛᱮ ᱡᱚᱢ ᱠᱮᱫᱟᱭ᱾ ᱠᱤᱢᱵᱟ ᱛᱟᱞᱮ ᱠᱚ ᱟ ᱟᱹᱜᱩ ᱠᱮᱫᱟ ᱠᱚ ᱟᱨ ᱜᱷᱟᱥᱟᱣ ᱟᱠᱚ ᱛᱟᱞᱮ, ᱦᱮᱸᱥᱮ? ᱟᱨ ᱟᱯ ᱯᱤᱴᱷᱟᱹ, ᱰᱩᱸᱵᱩᱜ᱾ ᱠᱟᱛᱮᱫ ᱠᱚ ᱡᱚᱢᱟ, ᱟᱹᱰᱤ ᱨᱚᱠᱚᱢ ᱠᱟᱛᱮᱫ ᱚᱠᱚᱭ ᱪᱮᱫᱠᱟ ᱠᱟᱛᱮᱜ ᱡᱚᱢ ᱮᱫᱟᱭ ᱚᱱᱠᱟ।
ᱚ ᱟᱞᱮ ᱥᱮᱫ ᱫᱚ ᱜᱚᱢᱠᱮ ᱚᱱᱟ ᱟᱵᱮᱱ ᱡᱟᱦᱟᱸ ᱵᱮᱱ ᱞᱟᱹᱭ ᱠᱮᱫᱟ ᱨᱟᱯᱟᱜ᱾ ᱟᱞᱮ ᱱᱚᱛᱮ ᱫᱚ ᱵᱟᱠᱚ ᱨᱟᱯᱟᱜ ᱛᱟᱦᱮᱸᱫ। ᱢᱟᱱᱮ ᱚᱱᱠᱟ ᱠᱚ ᱦᱟᱞᱟᱝ ᱟᱹᱜᱩᱭ ᱛᱟᱦᱮᱸᱫ ᱫᱤᱭᱮ ᱯᱚᱨ ᱚᱱᱟ ᱴᱷᱮᱠᱟ ᱨᱮᱠᱚ ᱩᱨᱩᱫ ᱛᱟᱦᱮᱸᱜ ᱟᱨ ᱚᱸᱰᱮ ᱠᱷᱚᱡ ᱡᱟᱦᱟᱸ ᱜᱟᱵᱮᱛᱮ ᱩᱰᱩᱠᱚᱜ ᱛᱟᱦᱮᱸᱫ ᱚᱱᱠᱟ ᱞᱮᱠᱟ ᱠᱟᱛᱮᱫ ᱠᱚ ᱡᱚᱢ ᱛᱟᱦᱮᱸᱫ ᱟᱞᱮ ᱱᱚᱛᱮ ᱫᱚ। ᱟᱨ ᱠᱚᱠᱚ ᱯᱤᱴᱷᱟᱹᱭ ᱛᱟᱦᱮᱸᱫ ᱚᱱᱠᱟ ᱞᱮᱠᱟ᱾ ᱟᱞᱮ ᱥᱮᱫ ᱱᱚᱛᱮ ᱫᱚ ᱚᱱᱠᱟ ᱨᱟᱯᱟᱜ ᱫᱚ ᱵᱟᱠᱚ ᱨᱟᱯᱟᱜ ᱛᱟᱦᱮᱸᱫ᱾
ᱦᱮᱸ ᱟᱞᱮ ᱥᱮ ᱦᱚᱸ ᱟᱫᱚ ᱛᱮᱦᱤᱧ ᱜᱟᱯᱟ ᱫᱚ ᱵᱟᱹᱭ ᱵᱟᱹᱭᱛᱮ ᱨᱟᱯᱟᱜ ᱠᱟᱛᱮ ᱡᱚᱢ ᱫᱚ ᱠᱚᱢᱚᱜ ᱠᱟᱱᱟ, ᱚᱱᱟᱛᱚ ᱟᱜ ᱠᱟᱹᱡ ᱞᱟᱦᱟᱛᱮ ᱧᱚᱜ ᱠᱟᱹᱡ ᱞᱟᱦᱟ ᱧᱚᱜ ᱴᱟᱭᱤᱢ ᱨᱮ ᱚᱱᱟ ᱫᱚ᱾ ᱨᱟᱯᱟᱜ ᱠᱟᱛᱮᱜ ᱠᱚ ᱡᱚᱢ ᱛᱟᱦᱮᱸ, ᱡᱟᱦᱟᱸᱭ ᱢᱟᱨᱦᱟᱜ ᱢᱟᱨᱦᱟ ᱠᱚᱠᱚ ᱛᱟᱦᱮᱸ ᱞᱮᱱᱟ, ᱛᱟᱦᱚᱞᱮ ᱨᱟᱯᱟᱜ ᱠᱮᱫᱟ ᱠᱚ ᱦᱮᱸᱥᱮ ᱟᱨ ᱛᱟᱦᱞᱮ ᱨᱟᱯᱟᱜ ᱟᱛᱮᱜ ᱟ ᱰᱟᱝᱨᱤ ᱜᱩᱯᱤ ᱠᱤᱝᱵᱟ ᱢᱮᱨᱚᱢ ᱜᱩᱯᱤ ᱠᱚ ᱪᱟᱞᱟᱣᱱᱟ ᱟᱨ ᱚᱸᱰᱮ ᱠᱚ ᱡᱚᱢᱟ ᱦᱚ-ᱚᱝᱠᱟ᱾
ᱦᱩᱸ᱾ ᱟ ᱜᱚᱝᱠᱮ ᱞᱤᱧ ᱞᱟᱹᱭᱮᱫᱟ ᱟᱯᱮ ᱥᱮᱫ ᱫᱚ ᱚᱱᱠᱟ ᱰᱟᱹᱟᱝᱨᱤ ᱢᱮᱨᱚᱢ ᱫᱚ ᱢᱮᱱᱟᱜ ᱠᱚᱣᱟ ᱥᱮ ᱵᱟᱝ ᱛᱟᱞᱦᱮ?
ᱦᱮᱸ ᱰᱟᱝᱨᱤ ᱢᱮᱨᱚᱢ ᱟ ᱟᱞᱮᱥᱮᱫ ᱫᱚ ᱫᱚᱢᱮ ᱠᱚ ᱪᱟᱥ ᱠᱚᱜᱮᱭᱟ, ᱟᱞᱮ ᱥᱮᱫ ᱢᱟᱛᱚ ᱟᱹᱛᱩ ᱵᱤᱨ ᱫᱤᱥᱚᱢ ᱠᱟᱱᱟ᱾ ᱵᱤᱨ ᱫᱤᱥᱚᱢ ᱠᱟᱱᱟ ᱛᱟᱨ ᱩᱯᱚᱨ ᱟᱛᱳ ᱠᱟᱱᱟ, ᱟᱫᱚ ᱟᱛᱳ ᱨᱮᱫᱚ ᱡᱷᱚᱛᱚ ᱦᱚᱲᱜᱮ ᱰᱟᱝᱨᱤ ᱢᱮᱨᱚᱢ ᱥᱮ ᱵᱷᱮᱰᱟ ᱠᱚᱫᱚ ᱡᱷᱚᱛᱚ ᱦᱚᱲ ᱜᱮᱠᱚ ᱪᱟᱥ ᱵᱟᱲᱟ ᱠᱚ ᱜᱮᱭᱟ᱾
ᱩᱸ ᱜᱚᱝᱠᱮ ᱮᱠᱷᱚᱱ ᱢᱟ ᱟᱸᱡᱚᱢᱚᱜ ᱠᱟᱱᱟ ᱡᱟᱦᱟ ᱞᱮᱠᱟ ᱟᱨᱠᱤ ᱰᱟᱝᱨᱤ ᱢᱮᱨᱚᱢ ᱠᱚᱫᱚ ᱵᱟᱠᱚ ᱫᱚᱦᱚᱭᱮᱫ ᱠᱚᱣᱟ᱾ ᱟᱫᱚ ᱟᱯᱮ ᱫᱚ ᱚᱱᱛᱮ ᱟᱯᱮ ᱥᱮᱫ ᱫᱚᱠᱯᱮ ᱞᱟᱹᱭᱫᱟ ᱟᱨᱠᱤ ᱰᱟᱝᱨᱤ ᱢᱮᱨᱚᱢ ᱠᱚᱠᱚ ᱛᱟᱦᱮᱱ ᱠᱟᱱᱟ ᱚᱱᱟ ᱦᱚᱸ ᱟᱹᱰᱤ ᱱᱟᱯᱟᱭ ᱠᱟᱛᱷᱟ ᱠᱟᱱ ᱜᱮᱭᱟ᱾ ᱟᱞᱮ ᱱᱚᱛᱮ ᱫᱚ ᱚᱱᱠᱟ ᱞᱮᱠᱟ ᱫᱚ ᱵᱟᱠᱚ ᱫᱚᱦᱚ ᱠᱚᱣᱟ ᱢᱟᱱᱮ ᱢᱤᱫᱴᱟᱝ ᱚᱲᱟᱜ ᱨᱮ ᱩᱸᱢ ᱯᱤᱭᱟ ᱜᱟᱱ, ᱢᱤᱫᱴᱟᱝ ᱜᱟᱱ ᱢᱤᱦᱩᱭ ᱛᱟᱦᱮᱱᱟ, ᱵᱟᱨᱭᱟ ᱰᱟᱝᱨᱟ ᱠᱤᱱ ᱛᱟᱦᱮᱱᱟ ᱟᱨ ᱢᱮᱨᱚᱢ ᱠᱚᱠᱚ ᱛᱟᱦᱮᱱᱟ᱾ ᱚᱱᱮ ᱚᱱᱠᱟ ᱟᱞᱮ ᱥᱮᱫ ᱫᱚ ᱱᱚᱛᱮ ᱫᱚ ᱪᱟᱥ ᱫᱚ ᱦᱩᱭᱩᱜ ᱛᱟᱦᱮᱸᱫ᱾ ᱛᱚ ᱜᱚᱝᱠᱮ ᱟᱨ ᱚᱱᱛᱮ ᱫᱚ ᱢᱟᱱᱮ ᱵᱤᱨ ᱫᱤᱥᱚᱢ ᱵᱮᱱ ᱞᱟᱹᱭ ᱠᱮᱫᱟ ᱢᱟᱱᱮ ᱥᱩᱠᱨᱤ ᱫᱚ ᱚᱠᱟᱞᱮᱠᱟ ᱢᱮᱱᱟᱜ ᱠᱚᱣᱟ? ᱛᱟᱦᱚᱞᱮ ᱮᱸᱰᱮ ᱠᱷᱟᱱ ᱥᱩᱠᱨᱤ ᱠᱚᱫᱚ ᱢᱮᱱᱟᱜ ᱠᱚᱜᱮᱭᱟ᱾ ᱠᱩ ᱡᱟᱦᱟᱸᱭ ᱠᱚ ᱢᱮᱛᱟ ᱠᱚᱣᱟ ᱵᱤᱨ ᱥᱩᱠᱨᱤ᱾
ᱦᱮᱞᱳ ᱜᱚᱢᱠᱮ ᱟᱸᱡᱚᱢᱟᱜ ᱠᱟᱱᱟ?
ᱦᱮᱸ ᱜᱚᱝᱠᱮ ᱟᱸᱡᱟᱢᱚᱜ ᱠᱟᱱᱟ᱾
ᱟᱨ ᱥᱩᱠᱨᱤ ᱵᱚᱞᱛᱮ ᱫᱚ ᱟᱞᱮ ᱥᱮ ᱢᱟ ᱫᱚ ᱥᱩᱠᱨᱤ ᱢᱮᱱᱟᱜ ᱠᱚᱣᱟ ᱠᱤᱱᱛᱩ ᱡᱟᱦᱟᱸᱭ ᱱᱩᱠᱩ ᱱᱚᱨᱢᱟᱞ ᱥᱩᱠᱨᱤ ᱩᱱᱠᱩᱜᱮ ᱢᱮᱱᱟᱜ ᱠᱚᱣᱟ, ᱟᱞᱮ ᱥᱮᱫᱚ ᱵᱤᱨ ᱥᱩᱠ ᱠᱨᱤ ᱠᱚᱫᱚ ᱵᱟᱠᱚ ᱧᱟᱢᱚᱜ ᱜᱮᱭᱟ᱾ ᱮ ᱟᱞᱮ ᱵᱤᱨ ᱫᱚ ᱪᱷᱳᱴᱳ ᱠᱷᱟᱴᱚ ᱜᱮᱭᱟ ᱥᱮ ᱟ ᱵᱤᱨ ᱥᱩᱠ ᱠᱨᱤ ᱠᱚ ᱥᱮ ᱠᱩᱞᱟᱹᱭ ᱠᱚᱫᱚ ᱚᱱᱠᱟ ᱫᱚ ᱵᱟᱠᱚ ᱧᱟᱢᱚᱜ ᱜᱮᱭᱟ ᱟᱞᱮ ᱵᱤᱨ ᱥᱮᱫ ᱫᱚ᱾
ᱩᱢᱸᱻ ᱟᱞᱮ ᱱᱚᱛᱮ ᱫᱚ ᱠᱩ ᱧᱟᱢᱚᱜ ᱛᱟᱦᱮᱱ ᱜᱮᱭᱟ, ᱩᱱᱠᱩ ᱵᱤᱨ ᱥᱩᱠᱨᱤ ᱠᱚᱠᱚ ᱧᱟᱢᱚᱜ ᱛᱟᱦᱮᱱᱟ ᱟᱨ ᱱᱚᱨᱢᱟᱞ ᱥᱩᱠ ᱩᱠᱨᱤ ᱫᱚ ᱟᱞᱮ ᱱᱚᱛᱮ ᱫᱚᱞᱮ ᱪᱟᱥ ᱠᱚ ᱛᱟᱦᱮᱸᱜ ᱚᱱᱠᱟ ᱞᱮᱠᱟ ᱫᱚ ᱟᱨ ᱥᱮᱸᱫᱽᱨᱟ ᱠᱚᱦᱚᱸ ᱞᱮ ᱪᱟᱞᱟᱜ ᱛᱟᱦᱮᱸᱜ ᱟᱨᱠᱤ ᱥᱩᱠᱨᱤ ᱥᱮᱸᱫᱽᱨᱟ ᱚᱱᱠᱟ ᱡᱚᱠᱷᱚᱱ ᱢᱟᱱᱮ ᱵᱚᱪᱷᱚᱨ ᱨᱮ ᱵᱟᱨ ᱫᱷᱟᱣ, ᱠᱤ ᱯᱮ ᱫᱷᱟᱣ, ᱚᱱᱠᱟ ᱞᱮᱠᱟ ᱞᱮ ᱪᱟᱞᱟᱜ ᱛᱟᱦᱮᱸ ᱥᱩᱠᱨᱤ ᱥᱮᱸᱫᱽᱨᱟ ᱠᱚ ᱾ ᱟᱯᱮ ᱥᱮᱫ ᱫᱚ ᱜᱚᱝᱠᱮ ᱛᱟᱦᱚᱞᱮ ᱥᱮᱸᱫᱽᱨᱟ ᱫᱚ ᱵᱟᱠᱚ ᱪᱟᱞᱟᱜ ᱛᱟᱦᱮᱸᱫ, ᱥᱮ ᱪᱟᱞᱟᱜ ᱛᱟᱦᱮᱱ ᱜᱮᱭᱟ ᱠᱚ?
ᱟ ᱥᱮᱸᱫᱽᱨᱟ ᱵᱚᱞᱛᱮ ᱞᱟᱦᱟᱛᱮ ᱡᱚᱠᱷᱚᱱ, ᱡᱟᱦᱟ ᱞᱟᱦᱟᱛᱮ ᱡᱚᱠᱷᱚᱱ ᱠᱚ ᱧᱟᱢᱚᱜ ᱛᱟᱦᱮᱸᱫ ᱥᱩᱠᱨᱤ ᱠᱚ ᱠᱤᱝᱵᱟ ᱠᱩᱞᱟᱹᱭ ᱠᱚ, ᱟ ᱟᱹᱰᱤ ᱞᱟᱦᱟᱛᱮ ᱩᱱᱫᱚ ᱥᱮᱸᱫᱽᱨᱟ ᱠᱚ ᱪᱟᱞᱟᱜ ᱛᱟᱦᱮᱸᱫ, ᱟᱫᱚ ᱛᱤᱦᱤᱧ ᱜᱟᱯᱟ ᱢᱟᱛᱚ ᱵᱟᱠᱚ ᱧᱟᱢᱚᱜ ᱠᱟᱱᱟ, ᱟ ᱛᱟᱦᱞᱮ ᱟᱫᱚ ᱛᱤᱦᱤᱧ ᱜᱟᱯᱟ ᱫᱚ, ᱵᱤᱨ ᱠᱚᱦᱚᱸ ᱠᱟᱹᱴᱤᱡ ᱮᱱᱟ ᱧᱮᱞᱚᱜ ᱠᱟᱱᱟ ᱫᱚᱢᱮ ᱠᱚ, ᱵᱤᱨ ᱠᱚ ᱫᱚᱢᱮ ᱠᱚ ᱢᱟᱜ ᱮᱫᱟ ᱦᱚᱲ ᱠᱚ, ᱟᱫᱚ ᱵᱤᱨ ᱠᱚ ᱠᱟᱹᱴᱤᱡ ᱪᱟᱵᱟ ᱣᱟᱠᱟᱱᱟ, ᱟᱫᱚ ᱛᱤᱦᱤᱧ ᱜᱟᱯᱟ ᱫᱚ ᱥᱮᱸᱫᱽᱨᱟ ᱵᱟᱠᱚ ᱪᱟᱞᱟᱜ ᱠᱟᱱᱟ ᱟᱫᱚ ᱾
ᱛᱤᱦᱤᱧ ᱜᱟᱯᱟ ᱫᱚ ᱵᱟᱝ ᱟᱨᱠᱤ ᱢᱟᱱᱮ ᱟᱯᱮᱥᱮ ᱚᱱᱠᱟ ᱵᱚᱪᱷᱚᱨ ᱨᱮ ᱥᱮᱸᱫᱽᱨᱟ ᱵᱟᱠᱚ ᱪᱟᱞᱟᱜ ᱛᱮᱦᱮᱸᱫ, ᱵᱟᱹᱭᱥᱟᱹᱠᱷ ᱠᱩᱱᱟᱹᱢᱤ ᱫᱤᱱ ᱦᱤᱞᱳᱜ ᱠᱚ ᱢᱮᱱ ᱛᱮᱦᱮᱸᱫ ᱟᱠᱷᱟᱱ ᱨᱮᱦᱚᱸ ᱠᱩ ᱪᱟᱞᱟᱜ ᱛᱟᱦᱮᱸᱜ, ᱥᱮᱸᱫᱽᱨᱟ ᱠᱩ ᱚᱱᱠᱟ ᱞᱮᱠᱟ ᱫᱚ ᱵᱟᱠᱩ ᱪᱟᱞᱟᱜ ᱛᱟᱦᱮᱱ ᱛᱟᱦᱚᱞᱮ ᱮᱸᱰᱮ ᱠᱷᱟᱱ?
ᱟ ᱪᱟ ᱦᱮᱸ, ᱚᱱᱠᱟ ᱫᱚ ᱪᱟᱞᱟ ᱫᱚᱠᱚ ᱪᱟᱞᱟᱜ ᱜᱮᱭᱟ, ᱟᱫᱚ ᱦᱮᱸ ᱪᱟᱞᱟᱜ ᱟᱠᱚ᱾
ᱦᱩᱸ ᱟᱫᱚ ᱜᱚᱝᱠᱮ ᱟᱞᱮ ᱥᱮᱫ, ᱱᱚᱛᱮ ᱢᱟ ᱢᱟᱱᱮ ᱯᱨᱟᱭ ᱞᱮᱠᱟ ᱟᱹᱛᱩᱜᱮᱠᱩ ᱪᱟᱞᱟᱜ ᱛᱟᱦᱮᱸᱜ, ᱚᱱᱟ ᱡᱟᱦᱟᱸ ᱵᱤᱨ ᱥᱩᱠᱨᱤ ᱥᱮᱸᱫᱽᱨᱟ ᱾ ᱮᱱᱮᱠᱷᱟᱱ ᱡᱟᱦᱟᱸ ᱠᱚ ᱢᱮᱛᱟᱜ ᱠᱟᱱᱟ ᱟᱡᱚᱫᱤᱭᱟᱹ ᱵᱩᱨᱩ, ᱟᱨ ᱟᱞᱮ ᱱᱚᱸᱰᱮ ᱥᱩᱨ ᱨᱮᱜᱮ ᱢᱤᱫ ᱴᱟᱝ ᱵᱩᱨᱩ ᱢᱮᱱᱟᱜ ᱟᱠᱟᱫᱟ, ᱥᱩᱥᱩᱱᱤᱭᱟᱹ ᱵᱩᱨᱩ ᱚᱸᱰᱮ ᱠᱚ ᱪᱟᱞᱟᱜ ᱛᱟᱦᱮᱸᱫ, ᱵᱤᱨ ᱥᱩᱠᱨᱤ ᱥᱮᱸᱫᱽᱨᱟ ᱮᱸᱰᱮᱠᱷᱟᱱ ᱟᱛᱳ ᱟᱛᱳ ᱠᱚ